ᱡᱚᱦᱟᱨ ᱜᱮ, ᱡᱚᱦᱟᱨ ᱜᱮ, ᱥᱟᱹᱜᱩᱱ ᱧᱤᱫᱟᱹ ᱜᱚᱢᱠᱮ᱾
ᱦᱮᱸ ᱜᱚᱝᱠᱮ ᱛᱟᱦᱚᱞᱮ ᱟᱯᱮᱫᱚ ᱟᱹᱵᱤᱱ ᱫᱚ ᱚᱠᱟᱨᱮ ᱢᱮᱱᱟᱜ ᱵᱤᱱᱟ? ᱟᱨ ᱚᱲᱟᱜ ᱦᱚᱲ ᱠᱚ ᱱᱟᱯᱟᱭ ᱜᱮᱭᱟ ᱥᱮ ᱪᱮᱫ ᱞᱮᱠᱟ ᱢᱮᱱᱟᱜ ᱠᱚᱣᱟ? ᱠᱟᱹᱴᱤᱡ
ᱦᱮᱸ ᱜᱚᱝᱠᱮ ᱚᱲᱟᱜ ᱦᱚᱲ ᱠᱚ ᱱᱟᱯᱟᱭ ᱜᱮ ᱡᱷᱚᱛᱚ ᱜᱮ?
ᱟᱪᱪᱷᱟ ᱟᱪᱪᱷᱟ᱾
ᱟᱫᱚ ᱛᱟᱦᱚᱞᱮ ᱟᱹᱞᱤᱧ ᱫᱚ ᱦᱟᱸᱜᱚᱭ ᱠᱩᱞᱦᱤ ᱥᱮᱫ ᱨᱮᱞᱤᱤᱧ ᱫᱩᱲᱩᱵ ᱠᱟᱱᱟ᱾
ᱟᱪᱪᱷᱟ ᱦᱮᱸ ᱦᱮᱸ ᱾
ᱱᱚᱸᱰᱮ ᱢᱤᱫᱴᱟᱝ ᱢᱟᱪᱟ ᱢᱮᱱᱟᱜ ᱛᱟᱞᱮᱭᱟ ᱟᱫᱚ ᱚᱸᱰᱮ ᱜᱮ ᱡᱚᱛᱚ ᱠᱚ ᱟᱰᱰᱟᱭ ᱜᱮᱭᱟᱞᱮ᱾ ᱟᱨ ᱢᱤᱫ ᱜᱷᱟᱹᱲᱤᱡ ᱠᱟᱹᱢᱤ ᱪᱷᱩᱴᱤ ᱫᱩᱲᱩᱵ ᱵᱟᱲᱟ᱾
ᱦᱮᱸ ᱦᱮᱸ ᱟᱹᱞᱤᱧ ᱦᱚᱸ ᱜᱚᱝᱠᱮ ᱱᱚᱜᱼᱚᱭ ᱱᱚᱝᱠᱟ ᱜᱮ ᱢᱮᱱᱟᱜ ᱞᱤᱧᱟᱹ᱾ ᱟᱫᱚ ᱠᱷᱮᱛ ᱵᱟᱹᱫ ᱥᱮᱫ ᱠᱷᱚᱱᱟᱜ ᱚᱲᱟᱜ ᱞᱤᱧ ᱦᱮᱡ ᱮᱱᱟ ᱦᱮᱡ ᱠᱟᱛᱮᱜ ᱟᱞᱮ ᱢᱤᱫᱴᱟᱝ ᱫᱤᱠᱩ ᱯᱟᱲᱟ ᱢᱮᱱᱟᱜ-ᱟ ᱚᱸᱰᱮ ᱥᱤᱵ ᱢᱚᱱᱫᱤᱨ ᱠᱚ ᱢᱮᱱᱟᱜᱼᱟ᱾ ᱦᱮᱸ ᱛᱟᱦᱚᱞᱮ ᱚᱸᱰᱮ ᱟᱹᱰᱤ ᱦᱚᱲᱠᱚ ᱫᱩᱲᱩᱵᱼᱟ ᱟᱨᱠᱤ ᱟᱫᱚ ᱟᱹᱰᱤ ᱡᱳᱨ ᱠᱚ ᱜᱚᱞᱯᱚᱭᱟᱼᱼ ᱪᱟᱥᱵᱟᱥ ᱨᱮᱱᱟᱜ ᱵᱩᱡ ᱠᱮᱫᱤᱫᱟ ᱵᱤᱱ ᱟᱹᱰᱤ ᱦᱚᱲᱜᱮ ᱢᱮᱱᱟᱜ ᱼᱼ ᱛᱚᱣᱟ ᱜᱟᱸᱡᱟ ᱦᱚᱸᱠᱚ ᱧᱩᱭᱟᱸ ᱟᱹᱞᱤᱧ ᱫᱚ ᱚᱱᱟ ᱜᱟᱸᱡᱟ ᱢᱟᱡᱟ ᱫᱚ ᱫᱚ ᱵᱟᱹᱞᱤᱧ ᱞᱟᱹᱭᱟ ᱟᱫᱚ ᱩᱱᱠᱩ ᱥᱟᱟᱜ ᱜᱚᱞᱯᱚ ᱯᱟᱱᱛᱮ ᱵᱟᱲᱟ ᱛᱟᱥ ᱠᱚᱠᱚ ᱠᱷᱮᱞ ᱜᱮᱭᱟ᱾
ᱦᱩᱸ ᱦᱩᱸ᱾
ᱦᱮᱸ ᱦᱟᱱᱮ ᱢᱩᱠᱷᱩ ᱦᱚᱲᱟᱜ ᱠᱷᱮᱞ ᱢᱤᱫᱴᱟᱝ ᱵᱟᱹᱱᱩᱜᱼᱟ ᱵᱟᱝ ᱵᱟᱨᱭᱟ ᱨᱟᱜ ᱨᱮᱱᱟᱜ ᱵᱟᱨᱭᱟ ᱤᱭᱟᱹᱭᱱᱟ ᱚᱱᱮ ᱚᱱᱠᱟ ᱟᱨᱠᱤ ᱚᱱᱟ ᱠᱚ ᱠᱷᱮᱞ ᱜᱮᱭᱟ ᱟᱨᱠᱤ ᱴᱩᱭᱮᱱᱴᱤ ᱱᱟᱭᱤᱱ ᱡᱟᱦᱟᱸ ᱠᱚ ᱞᱟᱹᱭᱟ ᱟᱨᱠᱤ ᱛᱟᱞᱦᱮ ᱚᱱᱟ ᱠᱚ ᱠᱷᱮᱞ ᱠᱟᱹᱴᱤᱡ ᱞᱤᱧ ᱧᱮᱞ ᱠᱮᱫᱟ᱾ ᱟᱨ ᱱᱤᱛᱚᱜ ᱫᱚ ᱩᱱᱠᱩ ᱜᱟᱸᱡᱟ ᱠᱚ ᱧᱩᱭᱮᱫᱟ ᱟᱫᱚ ᱟᱹᱞᱤᱧ ᱫᱚ ᱵᱟᱹᱭ ᱵᱟᱹᱭᱛᱮ ᱚᱲᱟᱜ ᱥᱮᱫ ᱞᱤᱧ ᱩᱴᱷᱟᱹᱱᱟᱭᱟ᱾
ᱦᱩᱸ᱾
ᱯᱚᱨᱤᱥᱠᱟᱨ᱾ ᱛᱟᱦᱚᱞᱮ ᱜᱚᱝᱠᱮ ᱦᱚᱜᱼᱚᱭ ᱛᱚ ᱟᱵᱚᱣᱟᱜ ᱤᱭᱟᱹ ᱥᱮᱴᱮᱨᱚᱜ ᱠᱟᱱᱟ᱾ ᱢᱟᱱᱮ ᱜᱚᱢᱦᱟ ᱛᱟᱦᱚᱞᱮ ᱜᱚᱢᱦᱟ ᱫᱚ ᱪᱮᱫ ᱞᱮᱠᱟ ᱯᱮ ᱢᱟᱱᱟᱣᱟ ᱛᱟᱦᱚᱞᱮ ᱟᱯᱮᱥᱮᱫ?
ᱦᱮᱸ ᱜᱚᱝᱠᱮ ᱯᱤᱴᱷᱟᱹ ᱠᱚ ᱦᱩᱭᱩᱜᱼᱟ ᱯᱤᱴᱷᱟᱹ ᱞᱟᱴᱷᱟ ᱫᱚ ᱠᱚᱨᱟᱣ ᱜᱮ ᱦᱩᱭᱩᱜᱼᱟ᱾
ᱦᱮᱸ ᱟᱪᱪᱷᱟ᱾ ᱦᱮᱸ ᱟᱪᱪᱷᱟ ᱦᱮᱸ᱾
ᱛᱟᱞᱮ ᱯᱤᱴᱷᱟᱹ?
ᱦᱮᱸ ᱦᱮᱸ᱾
ᱵᱟᱠᱷᱟᱱ ᱜᱤᱫᱽᱨᱟᱹ ᱯᱤᱫᱽᱨᱟᱹ ᱠᱚᱦᱚᱸ ᱠᱚ ᱨᱟᱜᱟ ᱡᱚᱛᱚ ᱦᱚᱲ ᱠᱚ ᱯᱤᱴᱷᱟᱹᱭᱟ ᱟᱵᱚᱣᱟᱜ ᱫᱚ ᱵᱟᱹᱱᱩᱜᱼᱟ᱾
ᱦᱮᱸ ᱦᱮᱸ᱾
ᱢᱟᱱᱮ ᱛᱤᱱᱟᱹᱜ ᱵᱟᱭ ᱡᱚᱢᱟ ᱩᱱᱟᱹᱜ ᱢᱟᱱᱮ ᱚᱱᱟ ᱢᱮᱸᱫ ᱨᱮᱱᱟᱜ ᱡᱟᱦᱟᱸ ᱟᱠᱚᱨᱥᱚᱱ ᱦᱟᱹᱱᱠᱩ ᱠᱚ ᱠᱚᱨᱟᱣᱫᱟ ᱟᱵᱚᱣᱟᱜ ᱫᱚ ᱪᱮᱫᱟᱜ ᱵᱟᱹᱱᱩᱜᱼᱟ?
ᱦᱮᱸ ᱦᱮᱸ ᱦᱮᱸ᱾ ᱟᱞᱮ ᱥᱮᱫ ᱦᱚᱸ ᱜᱚᱝᱠᱮ ᱚᱱᱠᱟᱜᱮ ᱢᱟᱱᱮ ᱱᱚᱣᱟ ᱫᱚ ᱦᱮᱸ ᱱᱚᱣᱟ ᱫᱚ ᱥᱤᱡᱤᱱ ᱨᱮᱱᱟᱜ ᱢᱤᱫᱴᱟᱝ ᱯᱷᱚᱞ ᱛᱚ
ᱦᱩᱸ
ᱢᱚᱴᱟᱢᱩᱴᱤ ᱡᱚᱛᱚ ᱦᱚᱲ ᱜᱮ ᱚᱱᱟ ᱫᱤᱱ ᱨᱮ ᱢᱟᱱᱮ ᱠᱚᱠᱚ ᱯᱤᱴᱷᱟᱹᱭᱟ ᱚᱠᱚᱭ ᱫᱚ ᱛᱟᱞᱮ ᱢᱟᱹᱲᱤ ᱠᱚ ᱵᱮᱱᱟᱣᱟ ᱵᱮᱱᱟᱣ ᱠᱟᱛᱮᱫ ᱚᱱᱟ ᱤᱭᱟᱹ ᱥᱟᱠᱟᱢ ᱛᱮ ᱚᱱᱟ ᱴᱚᱜᱚᱨ ᱥᱟᱠᱟᱢ ᱛᱮᱠᱚ ᱵᱤᱴᱷᱟᱹᱭᱟ ᱚᱠᱚᱭ ᱫᱚ? ᱚᱠᱚ ᱫᱚ ᱞᱩᱪᱤ ᱦᱚᱸᱠᱚ ᱪᱷᱟᱠᱟᱣᱟ ᱟᱹᱰᱤ ᱨᱚᱠᱚᱢ ᱠᱟᱛᱮ ᱠᱚ ᱡᱚᱢᱟ ᱚᱠᱚᱭ ᱫᱚ ᱡᱤᱞ ᱦᱚᱸᱠᱚ ᱯᱤᱴᱷᱟᱭᱟ᱾ ᱯᱤᱴᱷᱟᱭᱟ ᱟᱫᱚ ᱱᱚᱣᱟ ᱨᱮᱱᱟᱜ ᱢᱤᱫᱴᱟᱝ ᱠᱟᱹᱦᱱᱤ ᱢᱮᱱᱟᱜᱼᱟ᱾ ᱟᱸᱡᱚᱢ ᱠᱟᱫᱟᱞᱤᱧ ᱢᱟᱱᱮ ᱵᱳᱭ ᱠᱚᱨᱮ ᱞᱤᱧ ᱯᱟᱲᱦᱟᱣ ᱟᱠᱟᱱᱟ ᱵᱩᱡᱽ ᱠᱮᱫᱟ ᱵᱤᱱ ᱛᱟᱦᱚᱞᱮ ᱚᱱᱟ ᱠᱟᱹᱦᱱᱤ ᱠᱟᱛᱮᱫ ᱞᱤᱧ ᱞᱟᱹᱭᱟᱵᱤᱱ ᱜᱮ ᱢᱤᱫᱴᱟᱝ ᱵᱟᱨ ᱦᱚᱲ ᱠᱤᱱ ᱛᱟᱦᱮᱸ ᱠᱟᱱᱟ ᱵᱚᱭᱦᱟ ᱦᱟᱼᱼ
ᱟᱪᱪᱷᱟ᱾
ᱠᱟᱨᱚ ᱠᱩᱭᱞᱤ᱾
ᱦᱟᱸ᱾
ᱠᱩᱭᱤ ᱦᱩᱭᱩᱜ ᱠᱟᱱᱟᱭ ᱠᱩᱲᱤ ᱦᱚᱯᱚᱱ ᱟᱨ ᱠᱟᱲᱩ ᱦᱩᱭᱩᱜ ᱠᱟᱱᱟᱭ ᱠᱚᱲᱟ ᱦᱚᱯᱚᱱ ᱟᱹᱠᱤᱱ ᱜᱮ ᱵᱚᱭᱦᱟ ᱠᱟᱱᱟᱠᱤᱱ ᱟᱨᱠᱤ᱾
ᱦᱩᱸ ᱦᱩᱸ᱾
ᱛᱟᱦᱞᱮ ᱩᱱᱠᱤᱱ ᱡᱚᱠᱷᱚᱱ ᱢᱟᱱᱮ ᱱᱚᱜᱚᱭ ᱱᱚᱣᱟ ᱜᱚᱢᱦᱟᱨᱮ᱾ ᱛᱟᱦᱞᱮ ᱩᱱᱠᱤᱱ ᱚᱱᱠᱟᱜᱮ ᱚᱠᱟ ᱨᱮᱠᱤᱱ ᱪᱟᱞᱟᱣ ᱞᱮᱱᱟ ᱩᱱᱫᱚ ᱵᱟᱨ ᱦᱚᱲ ᱵᱤᱧᱟᱜ ᱨᱩᱯ ᱠᱤᱱ ᱞᱮᱫᱟ ᱵᱩᱡᱽ ᱠᱮᱫᱟ ᱵᱤᱱ᱾
ᱦᱩᱸ᱾
ᱛᱟᱦᱚᱞᱮ ᱚᱨᱫᱷᱮᱠ ᱠᱤᱧ ᱵᱤᱧ ᱟᱠᱟᱱᱟ ᱵᱟᱨ ᱦᱚᱲ ᱜᱮ
ᱦᱩᱸ᱾
ᱟᱫᱚ ᱩᱱ ᱥᱚᱢᱟᱹᱭ ᱟᱹᱠᱤᱱ ᱠᱤᱱ ᱜᱚᱞᱯᱚᱭᱮᱫᱟ ᱵᱚᱭᱦᱟ
ᱦᱩᱸ᱾
ᱛᱟᱞᱦᱮ ᱟᱞᱟᱝ ᱫᱚ ᱦᱚᱜᱼᱚᱭ ᱡᱮ ᱱᱚᱝᱠᱟ ᱛᱮᱭᱟᱨᱚᱜ ᱵᱤᱧ ᱞᱟᱝ ᱦᱩᱭᱩᱜ ᱠᱟᱱᱟ ᱡᱩᱫᱤ ᱜᱚᱴᱟ ᱞᱟᱝ ᱵᱤᱧᱚᱜᱼᱟ ᱛᱟᱦᱚᱞᱮ ᱪᱤᱠᱟᱹᱛᱮ ᱟᱞᱟᱝᱟᱜ ᱩᱯᱨᱩᱢ ᱫᱚ ᱦᱳᱭᱳᱜ ᱡᱮ ᱟᱞᱟᱝ ᱵᱚᱭᱦᱟ ᱠᱟᱱᱟ ᱞᱟᱝ ᱟᱫᱚ ᱩᱱ ᱫᱚ ᱩᱱᱤ ᱠᱩᱭᱞᱤᱭ ᱞᱟᱹᱭ ᱠᱮᱫᱟᱭ ᱞᱟᱹᱭᱫᱟᱭ ᱦᱮᱸ ᱚᱱᱟ ᱫᱚ ᱴᱷᱤᱠ ᱜᱮᱛᱚ ᱛᱟᱞᱦᱮ ᱪᱤᱠᱟᱹ ᱦᱳᱭᱳᱜᱼᱟ? ᱛᱟᱞᱦᱮ ᱦᱚᱜᱚᱭ ᱥᱩᱛᱟᱹᱢ ᱢᱮ ᱥᱩᱛᱟᱹᱢ ᱞᱟᱹᱭᱫᱟᱭ ᱛᱚᱞ ᱦᱳᱭᱳᱜᱼᱟ᱾
ᱦᱩᱸ᱾
ᱛᱟᱦᱚᱞᱮ ᱥᱩᱛᱟᱹᱢ ᱛᱚᱞ ᱞᱮᱠᱷᱟᱱ ᱟᱫᱚ ᱡᱟᱦᱟᱸᱨᱮ ᱜᱚᱴᱟ ᱡᱩᱫᱤ ᱞᱟᱝ ᱵᱤᱧᱚᱜᱼᱟ᱾ ᱧᱟᱯᱟᱢ ᱞᱮᱠᱷᱟᱱ ᱦᱚᱜᱼᱚᱭ ᱱᱚᱣᱟᱣᱟᱜ ᱜᱮ ᱟᱞᱟᱝ ᱞᱟᱝ ᱢᱟᱱᱮ ᱵᱩᱡᱚᱜ ᱵᱩᱡᱽ ᱡᱚᱝᱼᱟ ᱡᱮ ᱟᱞᱟᱝ ᱫᱚ ᱵᱚᱭᱦᱟ ᱠᱟᱱᱟᱞᱟᱝ᱾ ᱛᱟᱦᱚᱞᱮ ᱚᱱᱟ ᱦᱩᱭᱩᱜ ᱠᱟᱱᱟ ᱜᱚᱢᱦᱟ ᱯᱩᱨᱱᱤᱢᱟ ᱨᱮᱱᱟᱜ ᱥᱤᱥᱴᱮᱢ ᱟᱸᱡᱚᱢ ᱟᱠᱟᱫᱟᱹᱧ ᱯᱟᱲᱦᱟᱣ ᱟᱠᱟᱫᱟᱹᱧ᱾ ᱤᱱᱟᱹ ᱠᱷᱟᱹᱛᱤᱨ ᱚᱱᱟᱧ ᱞᱟᱹᱭ ᱫᱟᱲᱮᱭᱟᱜ ᱢᱮᱭᱟ ᱟᱨᱠᱤ ᱜᱚᱢᱠᱮ ᱟᱫᱚ ᱚᱱᱟ ᱠᱷᱟᱹᱛᱤᱨ ᱜᱮ ᱦᱚᱜᱚᱭ ᱨᱟᱠᱷᱤ ᱯᱩᱨᱱᱤᱢᱟ ᱫᱚ ᱡᱚᱛᱚ ᱦᱚᱲ ᱠᱚ ᱛᱚᱞᱚᱣᱟ ᱵᱚᱭᱦᱟ ᱢᱤᱥᱨᱟ ᱡᱚᱛᱚ ᱦᱚᱲ ᱠᱚ ᱛᱚᱞ ᱡᱚᱝᱟ ᱟᱨᱠᱤ ᱢᱟᱱᱮ ᱩᱯᱨᱩᱢ ᱞᱟᱹᱜᱤᱜ᱾ ᱛᱮ ᱟᱵᱚᱣᱟᱜ ᱢᱮᱞ ᱵᱚᱱᱫᱷᱚᱱ ᱦᱩᱭᱩᱜᱼᱟ ᱟᱨᱠᱤ ᱤᱱᱟᱹ ᱠᱷᱟᱹᱛᱤᱨ ᱚᱱᱟ ᱯᱩᱨᱱᱤᱢᱟ ᱫᱚ ᱜᱚᱢᱦᱟ ᱯᱩᱨᱱᱤᱢᱟ ᱥᱮ ᱨᱟᱠᱷᱤ ᱯᱩᱨᱱᱤᱢᱟ ᱚᱱᱟ ᱫᱚ ᱟᱹᱰᱤ ᱵᱷᱟᱵᱽ ᱛᱷᱮᱠᱮᱞᱮ ᱢᱟᱱᱟᱣᱟ ᱤᱥᱠᱩᱞ ᱡᱤᱭᱚᱱ ᱨᱮ᱾ ᱛᱚᱠᱷᱚᱱ ᱞᱮ ᱪᱟᱞᱟᱜ ᱛᱟᱸᱦᱤᱜ ᱦᱟᱱᱟ ᱤᱥᱠᱩᱞ ᱱᱚᱣᱟ ᱤᱥᱠᱩᱞ ᱞᱮ ᱪᱟᱞᱟᱜ ᱛᱟᱸᱦᱤᱜ ᱨᱟᱹᱠᱷᱤ ᱠᱚᱞᱮ ᱛᱚᱞ ᱛᱟᱸᱦᱤᱜ ᱾ ᱵᱩᱡᱽ ᱠᱮᱫᱟ ᱵᱤᱱ ᱦᱩᱸ᱾ ᱚᱱᱟ ᱦᱩᱭᱩᱜ ᱠᱟᱱᱟ᱾ ᱨᱟᱠᱷᱤ ᱯᱩᱨᱱᱤᱢᱟ, ᱠᱟᱦᱤᱱᱤ ᱜᱚᱢᱦᱟ ᱯᱩᱛᱱᱤᱢᱟ᱾ ᱟᱨ ᱦᱩᱲᱩ ᱦᱚᱸ ᱞᱟᱹᱭ ᱟᱠᱚ ᱵᱟᱠᱚ ᱨᱚᱦᱚᱭᱟ᱾ ᱩᱱ ᱦᱤᱞᱳ ᱡᱩᱫᱤ ᱵᱤᱱ ᱨᱚᱦᱚᱭᱟ᱾ ᱛᱟᱦᱚᱞᱮ ᱞᱟᱹᱭ ᱟᱠᱚ ᱜᱚᱢᱦᱟ ᱢᱤᱫᱴᱟᱝ ᱛᱤᱡᱩ ᱢᱮᱱᱟᱭᱟ, ᱚᱱᱟ ᱛᱤᱡᱩ ᱠᱚ ᱞᱟᱜᱟᱜᱼᱟ᱾
ᱦᱩᱸ᱾
ᱟᱫᱚ ᱛᱤᱱᱟᱹᱜ ᱥᱟᱹᱨᱤ ᱱᱮᱛᱟᱨ ᱫᱚ ᱵᱟᱠᱚ ᱵᱟᱛᱟᱣ ᱫᱟ ᱦᱮᱸ ᱱᱮᱛᱟᱨ ᱫᱚ ᱵᱟᱠᱚ ᱵᱟᱛᱟᱣ ᱫᱟ᱾ ᱟᱫᱚ ᱡᱚᱛᱚ ᱦᱚᱲ ᱜᱮᱠᱚ ᱨᱚᱦᱚᱭ ᱫᱟ᱾ ᱦᱮᱸ ᱦᱚᱭᱛᱚ ᱥᱚᱢᱚᱭ ᱵᱟᱹᱱᱩᱜ ᱛᱟᱭᱟ, ᱠᱟᱹᱢᱮ ᱧᱟᱢ ᱠᱟᱜ ᱠᱚᱣᱟ ᱦᱩᱸ᱾
ᱟᱨ ᱵᱟᱠᱷᱟᱱ ᱫᱚ ᱟᱞᱮ ᱥᱮᱫ ᱫᱚ ᱩᱱᱦᱤᱞᱳᱜ ᱫᱚ ᱵᱟᱠᱚ ᱨᱚᱦᱚᱭ ᱜᱮᱭᱟ᱾ ᱨᱚᱦᱚᱭ ᱦᱚᱸ ᱵᱟᱠᱚ ᱨᱚᱦᱚᱭᱟ ᱟᱨ ᱦᱮᱲᱦᱮᱫ ᱠᱚ ᱡᱟᱦᱟᱸ ᱵᱟᱹᱭᱦᱟᱹᱲ ᱠᱷᱮᱛ ᱠᱚ ᱚᱱ ᱛᱮᱫᱚ ᱜᱷᱟᱸᱥᱚᱜ ᱟᱛᱚ, ᱛᱟᱦᱞᱮ ᱦᱮᱲᱦᱮᱫ ᱦᱚᱸ ᱵᱟᱝ ᱠᱚ ᱠᱚ ᱪᱟᱞᱟᱜᱼᱟ᱾ ᱞᱟᱹᱭ ᱟᱠᱚ
ᱟᱪᱪᱷᱟ
ᱵᱤᱧᱚᱜ ᱟᱵᱚᱱ, ᱞᱮᱠᱷᱟᱱ᱾ ᱟᱫᱚ ᱵᱤᱧᱚᱜ ᱟᱵᱚᱱ᱾
ᱦᱮᱸ ᱦᱮᱸ, ᱟᱫᱚ ᱚᱱ ᱠᱟ ᱜᱮ ᱩᱱᱠᱤ ᱠᱟᱲᱩ ᱠᱩᱭᱞᱤ ᱫᱚ ᱚᱱᱠᱟ ᱠᱟᱛᱮᱫ ᱜᱮᱵᱤᱱ ᱵᱤᱧ ᱞᱮᱱᱟ, ᱵᱩᱡᱽ ᱠᱮᱫᱟ ᱵᱤᱱ᱾ ᱦᱩᱸ᱾
ᱟᱫᱚ ᱤᱱᱟᱹ ᱠᱷᱟᱹᱛᱤᱨ ᱛᱮ ᱚᱱᱟ ᱫᱤᱱ ᱫᱚᱠᱚ ᱢᱟᱱᱟᱣ ᱵᱟᱛᱟᱣ ᱜᱮᱭᱟ᱾
ᱦᱮᱸ ᱢᱟᱱᱟᱣ ᱵᱟᱛᱟᱣ᱾ ᱟᱫᱚ ᱱᱮᱛᱟᱨ ᱫᱚ ᱛᱟᱣ ᱵᱟᱠᱚ ᱵᱟᱛᱟᱣ ᱮᱫᱟ ᱛᱟᱵᱚᱱᱟ ᱦᱮᱸ᱾
ᱦᱮᱸ ᱦᱚᱸᱜᱼᱚᱭ ᱧᱮᱞ ᱵᱤᱱ ᱥᱚᱭᱮᱱ ᱠᱚ, ᱮᱸᱻ ᱟᱺᱵᱟᱵᱟᱹᱥᱤᱭᱟ ᱠᱚ, ᱚᱱᱟ ᱠᱚᱠᱚ ᱯᱟᱞᱚᱱ ᱜᱮᱭᱟ, ᱢᱟᱱᱮ ᱥᱤᱭᱚᱜ ᱠᱚ ᱵᱟᱠᱚ ᱡᱚᱲᱟᱣ ᱜᱮᱭᱟ᱾
ᱦᱮᱸ ᱦᱮᱸ ᱰᱟᱹᱝᱨᱤ ᱱᱟᱦᱮᱞ ᱠᱷᱟᱱ ᱫᱚ ᱴᱷᱤᱠ ᱜᱮᱭᱟ, ᱟᱨ ᱡᱩᱫᱤ ᱨᱩ ᱴᱟᱨ ᱯᱷᱩᱴᱟᱨ ᱦᱩᱭᱩᱜᱼᱟ, ᱚᱱᱟ ᱫᱚ ᱫᱤ ᱭᱟᱠᱚ᱾
ᱚᱱᱟ, ᱚᱱᱟ ᱫᱚ ᱟᱫᱚ ᱠᱚ ᱥᱤ ᱮᱫᱟ᱾ ᱟᱫᱚ ᱱᱚᱛᱮ ᱫᱚ ᱵᱤᱥᱤᱨ ᱵᱷᱟᱜᱽ ᱜᱮ ᱰᱟᱹᱝᱨᱤ ᱱᱟᱦᱮᱞ, ᱞᱚᱴᱟᱨ ᱫᱚ ᱠᱷᱩᱵ ᱠᱚᱢ᱾
ᱟᱪᱪᱷᱟ ᱟᱪᱪᱷᱟ ᱦᱮᱸ᱾
ᱞᱚᱴᱟᱨ ᱫᱚ ᱵᱟᱝ ᱪᱟᱞᱟᱜ ᱞᱮᱠᱟ ᱜᱮ ᱜᱚᱝᱠᱮ ᱫᱚᱢᱮ ᱫᱷᱤᱨᱤ ᱛᱟᱯᱚᱨᱮ, ᱩᱥᱩᱞ ᱩᱥᱩᱞ ᱠᱷᱮᱛ ᱦᱟᱱᱟ ᱟᱲᱮ ᱠᱚ᱾
ᱦᱮᱸ ᱦᱮᱸ, ᱟᱪᱪᱷᱟ ᱟᱪᱪᱷᱟ᱾
ᱚᱱᱟ ᱥᱚᱰᱚᱜ ᱥᱚᱰᱚᱜ ᱛᱮ ᱠᱷᱮᱛ ᱛᱚ, ᱛᱟᱦᱚᱞᱮ ᱟᱞᱮ ᱫᱚ ᱦᱩᱲᱩ ᱨᱟᱠᱟᱵ ᱥᱚᱢᱚᱭ ᱦᱚᱸ, ᱜᱚᱫ ᱫᱤᱯᱤᱞ ᱠᱟᱛᱮᱫ ᱜᱮ ᱚᱲᱟᱜ ᱟᱹᱜᱩ ᱦᱩᱭᱩᱜᱼᱟ᱾
ᱟᱪᱪᱷᱟ ᱟᱪᱪᱷᱟ᱾
ᱟᱹᱰᱤ ᱠᱷᱟᱸᱡᱚ ᱜᱮᱭᱟ ᱠᱷᱮᱛ
ᱟᱫᱚ ᱜᱚᱴᱟ ᱜᱮ ᱡᱩᱫᱤ ᱜᱚᱝᱠᱮ ᱥᱮᱬᱟ- ᱥᱮᱬᱟ ᱟᱲᱮ ᱠᱚ, ᱟᱫᱚ ᱛᱤᱱᱟᱹᱜ ᱵᱤᱱ ᱢᱟᱜᱽ ᱜᱟ ᱴᱟᱠᱴᱟᱨ ᱠᱚ ᱵᱚᱞᱚ ᱞᱟᱹᱜᱤᱫ ᱛᱮ᱾ ᱟᱫᱚ ᱚᱱᱟ ᱟᱲᱮ ᱢᱟᱜ ᱛᱮᱜᱮ ᱛᱚ ᱟᱵᱤᱱ ᱫᱚ ᱚᱲᱟᱜ ᱵᱤᱱ ᱛᱤᱭᱚᱜᱟ᱾
ᱦᱮᱸ ᱦᱮᱸ, ᱟᱨ ᱵᱟᱝ ᱨᱟᱠᱟᱵᱟ ᱜᱚᱝᱠᱮ ᱫᱟᱬᱟᱱ ᱜᱮᱭᱟ᱾
ᱛᱟᱦᱚᱞᱮ ᱟᱯ ᱜᱮᱭᱟ, ᱰᱟᱹᱝᱨᱟ ᱜᱟᱹᱰᱤ ᱛᱮᱦᱚᱸ ᱵᱟᱭ ᱜᱟᱱᱚᱜᱼᱟ, ᱰᱷᱤᱝ
ᱦᱩᱸ ᱦᱩᱸ, ᱦᱩᱸ ᱦᱩᱸ᱾
ᱛᱮ ᱚᱱᱟ ᱠᱟᱛᱮ ᱫᱤᱯᱤᱞ ᱜᱮ ᱵᱷᱟᱜᱤᱭᱟ ᱫᱤᱯᱤᱞ ᱦᱚᱸᱛᱚ ᱟᱹᱰᱤ ᱡᱳᱨ ᱠᱚᱥᱴᱚ ᱟᱯ ᱨᱮᱵᱤᱱ ᱨᱟᱠᱟᱵ ᱦᱤᱡᱩᱜᱼᱟ, ᱚᱱᱟ ᱠᱷᱮᱛ ᱠᱚᱱᱟᱜ ᱜᱮ᱾
ᱦᱳᱭ ᱟᱫᱚ ᱚᱝᱠᱟ ᱜᱮ ᱠᱚᱢ ᱠᱚᱢ ᱟᱹᱜᱩ ᱦᱩᱭᱩᱜᱼᱟ᱾
ᱟᱪᱪᱷᱟ ᱟᱪᱪᱷᱟ᱾
ᱠᱚᱢ ᱛᱚᱞ ᱟᱱᱤᱜ ᱟᱵᱤᱱ᱾
ᱦᱮᱸ ᱟᱯᱮ ᱥᱮᱫ ᱫᱚ ᱜᱚᱝᱠᱮ ᱛᱟᱦᱚᱞᱮ ᱦᱚᱯᱟᱨ ᱢᱚᱯᱟᱨ ᱫᱚ ᱵᱟᱝ ᱪᱟᱞᱟᱜᱼᱟ ᱵᱟᱠᱷᱟᱱ, ᱚᱱᱟ ᱠᱚᱨᱮ ᱵᱤᱱ ᱫᱟᱞ ᱠᱮᱫᱟ, ᱚᱸᱰᱮ ᱜᱮᱵᱤᱱ ᱛᱚᱞ ᱠᱮᱫᱟ, ᱚᱸᱰᱮ ᱜᱮᱵᱤᱱ ᱫᱟᱞ ᱜᱚᱫ ᱠᱮᱫᱟ᱾ ᱚᱱᱟ ᱦᱩᱲᱩ ᱟᱜᱩ, ᱢᱟᱱᱮ ᱡᱮᱨᱚᱠᱚᱢ ᱞᱤᱧ ᱞᱟᱹᱭ ᱮᱫᱟ᱾ ᱢᱟᱱᱮ ᱟᱹᱰᱤ ᱠᱚᱥᱴᱚ ᱜᱮᱭᱟ ᱟᱨᱠᱤ ᱚᱱᱛᱮ ᱠᱷᱚᱱ, ᱦᱚᱯᱟᱨ ᱦᱚᱸ ᱵᱟᱝ, ᱟᱪᱪᱷᱟ ᱟᱪᱪᱷᱟ᱾
ᱛᱟᱦᱚᱞᱮ ᱟᱞᱮ ᱫᱚ ᱟᱫᱚ ᱦᱚᱯᱟᱨ ᱛᱟᱦᱮᱸᱱ ᱛᱩᱞᱩᱡ ᱦᱚᱸ ᱠᱚᱭᱚᱜ ᱵᱟᱲᱟᱜ ᱟᱞᱮ ᱦᱚᱲᱟᱜ ᱠᱚ ᱫᱟᱞᱟ ᱱᱤᱝᱠᱟᱹ ᱢᱤᱫ ᱜᱷᱟᱹᱲᱤᱡ ᱛᱮᱠᱚ ᱫᱟᱞ ᱠᱮᱫ ᱛᱟᱠᱚᱣᱟ᱾
ᱚ ᱦᱚ᱾
ᱚᱱᱟ ᱠᱚ ᱧᱮᱞ ᱵᱟᱲᱟ ᱜᱮ ᱦᱩᱭᱩᱜ-ᱟ, ᱟᱞᱮ ᱫᱚ ᱵᱟᱞᱮ ᱫᱟᱞ ᱜᱮᱭᱟ ᱚᱱᱟ ᱛᱮᱫᱚ᱾ ᱚᱱᱟ ᱢᱮᱥᱤᱱ ᱛᱮᱜᱮᱞᱮ ᱫᱟᱞ
ᱟᱫᱚ ᱵᱤᱱ ᱪᱤᱠᱟᱹᱭᱟ ᱢᱟᱱᱮ ᱪᱟᱥ ᱠᱟᱫᱟ ᱵᱤᱱ ᱫᱟᱞ ᱜᱮ ᱦᱩᱭᱩᱜ-ᱟ᱾ ᱦᱮᱸ, ᱦᱳᱲᱳ ᱛᱚ ᱚᱲᱟᱜ ᱫᱚ ᱟᱹᱜᱩ ᱜᱮ ᱞᱟᱜᱟᱜᱼᱟ᱾
ᱟᱨ ᱚᱱᱠᱟ ᱥᱩᱨ ᱠᱚᱨᱮ᱾ ᱵᱟᱡᱟᱨ ᱠᱚᱦᱚᱸ ᱵᱟᱹᱱᱩᱜᱼᱟ ᱡᱟᱦᱟᱱᱟᱜ ᱵᱩᱞᱩᱝ ᱥᱩᱱᱩᱢ ᱵᱟᱹᱱᱩᱜᱼᱟ ᱡᱮ ᱟᱹᱜᱩ ᱜᱚᱫᱟ ᱵᱤᱱ ᱟᱛᱩ ᱨᱮ ᱫᱚᱠᱟᱱ ᱠᱚᱦᱚᱸ ᱵᱟᱹᱱᱩᱜᱼᱟ ᱦᱟᱱᱟ ᱯᱟᱲᱟ ᱱᱤᱭᱟᱹ ᱯᱟᱲᱟ ᱛᱚ ᱟᱞᱮ ᱫᱚ ᱢᱟᱱᱮ
ᱦᱩᱸ ᱦᱩᱸ᱾
ᱢᱟᱱᱮ ᱨᱟᱥᱤ ᱠᱩᱞᱦᱤ ᱫᱚ ᱵᱟᱝ ᱠᱟᱱᱟ᱾
ᱟᱪᱪᱷᱟ ᱟᱪᱪᱷᱟ ᱦᱮᱸ᱾
ᱦᱟᱸᱰᱮ ᱠᱤᱪᱷᱩ ᱚᱲᱟᱜ ᱱᱚᱸᱰᱮ ᱠᱤᱪᱷᱩ ᱚᱲᱟᱜ ᱚᱱᱮ ᱚᱱᱠᱟ ᱛᱟᱦᱚᱞᱮ ᱟᱫᱚ ᱚᱠᱚᱭ ᱮ ᱫᱚᱠᱟᱱᱟ᱾
ᱦᱮᱸ᱾
ᱫᱚᱠᱟᱱ ᱠᱟᱛᱮ ᱦᱚᱸ ᱵᱟᱝ ᱯᱚᱲᱛᱟᱜ ᱛᱟᱭᱟ᱾
ᱦᱮᱸ᱾
ᱛᱤᱱᱟᱹᱜ ᱠᱚ ᱡᱚᱢᱟ!
ᱟᱞᱮ ᱫᱚ ᱜᱚᱢᱠᱮ ᱫᱚᱢᱮ ᱢᱟᱱᱮ ᱟᱹᱰᱤ ᱢᱟᱨᱟᱝ ᱟᱹᱛᱩ ᱠᱟᱱ ᱛᱟᱞᱮᱭᱟ ᱨᱟᱹᱥᱤ ᱟᱹᱛᱩ ᱠᱟᱱᱟ᱾ ᱟᱫᱚ ᱚᱱᱟ ᱨᱟᱹᱥᱤ ᱟᱹᱛᱩ ᱨᱮ ᱵᱟᱨᱭᱟ ᱯᱮᱭᱟ ᱫᱚᱠᱟᱱ ᱢᱮᱱᱟᱜ ᱛᱟᱞᱮᱭᱟ᱾
ᱦᱩᱸ ᱦᱩᱸ᱾
ᱫᱚ ᱦᱚᱲᱟᱜ ᱟᱨ ᱢᱤᱫ ᱦᱚᱲ ᱫᱚ ᱫᱤᱠᱩᱣᱟᱜ᱾ ᱟᱫᱚ ᱟᱞᱮ ᱫᱚ ᱚᱱᱟ ᱫᱚᱠᱟᱱ ᱠᱚᱨᱮ ᱜᱮᱞᱮ ᱪᱟᱞᱟᱜᱼᱟ ᱟᱨ ᱪᱟ ᱫᱚᱠᱟᱱ ᱦᱚᱸ ᱢᱮᱱᱟᱜᱼᱟ᱾ ᱡᱚᱛᱚ ᱜᱮ ᱢᱮᱱᱟᱜ ᱛᱟᱞᱮᱭᱟ ᱢᱟᱱᱮ ᱡᱚᱛᱚ ᱜᱤ ᱵᱤᱱ ᱧᱟᱢᱟ ᱚᱸᱰᱮ ᱫᱚ ᱥᱚᱭᱫᱟ ᱯᱟᱹᱛᱤ ᱮᱠᱫᱚᱢ ᱥᱩᱱᱩᱢ ᱵᱩᱞᱩᱝ ᱠᱷᱚᱱ ᱮᱠᱫᱚᱢ᱾ ᱤᱭᱟᱹ ᱫᱷᱟᱹᱵᱤᱡ ᱢᱟᱱᱮ ᱥᱟᱥᱟᱝ ᱡᱤᱨᱟᱹ ᱮᱠᱫᱚᱢ ᱚᱱᱟ ᱠᱷᱚᱡ ᱡᱚ ᱛᱚ ᱜᱮ ᱟᱨᱠᱤ ᱦᱮᱸ ᱢᱟᱱᱮ ᱫᱳᱭ ᱢᱟᱱᱮ ᱫᱤᱱᱟᱹᱢ ᱡᱟᱦᱟᱸ ᱵᱚᱱ ᱵᱮᱵᱚᱦᱟᱨᱮᱫ ᱫᱚ ᱚᱱᱟ ᱫᱚ ᱡᱚᱛᱚ ᱜᱮᱵᱚᱱ ᱧᱟᱢᱚᱜ ᱟᱞᱮ ᱟᱨᱠᱤ ᱟᱞᱮ ᱫᱚᱠᱟᱱ ᱨᱮ ᱟᱨᱠᱤ᱾
ᱦᱩᱸ᱾
ᱛᱚ ᱚᱱᱠᱟ ᱜᱮ ᱯᱚᱨᱚᱵᱽ ᱛᱮᱭᱟᱨ ᱚᱱᱩᱥᱴᱷᱟᱱ ᱯᱟᱛᱟ ᱯᱚᱨᱚᱵᱽ ᱨᱮ᱾ ᱡᱚᱠᱷᱚᱱ ᱢᱟᱱᱮ ᱦᱩᱭᱩᱜ ᱛᱟᱞᱮᱭᱟ ᱚᱱᱟ᱾ ᱠᱚᱨᱮ ᱜᱮ ᱥᱚᱭᱫᱟ ᱵᱟᱲᱟᱭᱟᱞᱮ ᱚᱸᱰᱮ ᱠᱷᱚᱱᱟᱜ ᱜᱮ᱾ ᱢᱟᱱᱮ ᱡᱚᱛᱚ ᱨᱚᱠᱚᱢ ᱢᱟᱱᱮ ᱩᱱᱠᱩᱣᱟᱜ ᱤᱭᱟᱹ ᱦᱚᱸ ᱢᱮᱱᱟᱜ ᱛᱟᱠᱚᱣᱟ᱾ ᱢᱟᱱᱮ ᱫᱟᱜ ᱜᱟᱹᱲᱤ᱾ ᱢᱟᱱᱮ ᱴᱨᱟᱠᱴᱟᱨ ᱛᱮ ᱡᱟᱦᱟᱸ ᱫᱟᱜ ᱠᱚ ᱮᱢᱚᱜ ᱫᱚ ᱦᱚᱭᱛᱳ ᱟᱞᱮ ᱫᱚ ᱫᱟᱜ ᱫᱚ ᱫᱚᱢᱮ ᱜᱮ ᱚᱥᱩᱵᱤᱫᱷᱟ ᱛᱟᱞᱮ ᱵᱩᱡ ᱠᱮᱫᱟ ᱵᱤᱱ᱾ ᱴᱤᱭᱩᱠᱚᱞ ᱠᱚ ᱢᱮᱱᱟᱜ ᱛᱟᱞᱮ ᱨᱮᱦᱚᱸ ᱢᱟᱱᱮ ᱪᱮᱰᱮᱝ ᱜᱮᱭᱟ᱾ ᱢᱟᱱᱮ ᱫᱟᱜ ᱠᱚ ᱵᱟᱝ ᱩᱰᱩᱠᱚᱜᱼᱟ ᱦᱮᱸ᱾ ᱜᱷᱩᱴᱩ ᱧᱚᱜ ᱜᱮᱭᱟ ᱟᱞᱮ ᱟᱹᱛᱩ ᱫᱚ ᱨᱟᱹᱥᱤ ᱟᱹᱛᱩ ᱠᱟᱱ ᱛᱟᱞᱮᱭᱟ, ᱫᱚᱢᱮ ᱪᱮᱰᱮᱝ ᱫᱟᱜ ᱠᱚ ᱡᱩᱫᱤ ᱵᱤᱱ ᱰᱷᱚᱠᱡᱟ ᱟᱹᱰᱤ ᱱᱟᱱᱟ ᱱᱟᱱᱟ ᱩᱰᱩᱠᱚᱜᱼᱟ ᱥᱟᱵ ᱢᱟᱨᱥᱟᱞ ᱠᱚᱦᱚᱸ ᱢᱟᱱᱮ ᱵᱤᱫ ᱠᱚ ᱦᱮᱡ ᱞᱮᱱᱟ᱾ ᱛᱟᱦᱞᱮ ᱩᱱᱠᱩ ᱥᱟᱵ ᱢᱟᱨᱥᱟᱞ ᱦᱚᱸ ᱵᱟᱠᱚ ᱛᱟᱲᱟᱣ ᱫᱟᱲᱮ ᱠᱟᱣᱫᱟ ᱵᱩᱡ ᱠᱮᱫᱟ ᱵᱤᱱ᱾ ᱢᱟᱱᱮ ᱠᱤᱪᱷᱩ ᱫᱚᱠᱚ ᱛᱟᱲᱟᱣᱫᱟ ᱛᱟᱯᱚᱨᱮ ᱠᱚ ᱫᱟᱹᱲ ᱵᱟᱹᱜᱤᱭᱟᱫᱟ ᱫᱟᱹᱲ ᱠᱮᱫᱟ ᱠᱚ ᱞᱟᱹᱭ ᱫᱟᱭ ᱱᱚᱰᱮ ᱫᱚ ᱫᱟᱜ ᱫᱚ ᱵᱟᱝ ᱩᱰᱩᱠᱚᱜᱼᱟ ᱟᱨ ᱮᱢᱱᱤ ᱯᱟᱭᱤᱯ ᱫᱟᱜ ᱦᱚᱸ ᱵᱟᱹᱱᱩᱜ ᱛᱟᱞᱮᱭᱟ ᱡᱮ ᱟᱹᱵᱤᱱ ᱯᱟᱭᱤᱯ ᱫᱟᱜ ᱠᱚ ᱮᱢᱟ ᱵᱤᱱᱟ ᱥᱚᱨᱠᱟᱨ ᱦᱚᱸ ᱵᱟᱭ ᱠᱚᱭᱚᱜ ᱟᱵᱚᱱ ᱠᱟᱱᱟ ᱾
ᱦᱮᱸ ᱟᱞᱮ ᱥᱮᱫ ᱫᱚ ᱜᱚᱝᱠᱮ ᱚᱱᱮ ᱠᱩᱧ ᱠᱩᱧ ᱨᱮᱱᱟᱜ ᱫᱟᱜ ᱜᱮᱞᱮ ᱧᱩᱭ ᱜᱮᱭᱟ ᱮᱠᱷᱚᱱᱳ ᱾
ᱟᱪᱪᱷᱟ ᱟᱪᱪᱷᱟ ᱾
ᱴᱤᱭᱩᱠᱚᱞ ᱦᱚᱸ ᱵᱟᱹᱱᱩᱜ-ᱟ ᱟᱨ ᱠᱩᱧ ᱦᱚᱸ ᱟᱨ ᱟᱞᱮ ᱫᱚ ᱠᱩᱞᱦᱤ ᱨᱮᱫᱚ ᱵᱟᱹᱱᱩᱜ ᱛᱟᱞᱮᱭᱟ᱾
ᱟᱪᱪᱷᱟ ᱟᱪᱪᱷᱟ ᱦᱮᱸ᱾
ᱦᱟᱱᱮ ᱵᱟᱹᱭᱦᱟᱹᱲ ᱞᱟᱛᱟᱨ ᱨᱮ᱾
ᱰᱟᱹᱰᱤ ᱫᱟᱜ᱾
ᱦᱳᱭ ᱟᱫᱚ ᱵᱟᱝ ᱚᱸᱰᱮ ᱜᱮ ᱠᱩᱧ ᱠᱚ ᱵᱮᱱᱟᱣ ᱠᱟᱫᱟ ᱦᱟᱱᱮ ᱤᱫᱟᱹᱨᱟ ᱠᱩᱧ᱾
ᱟᱪᱪᱷᱟ ᱟᱪᱪᱷᱟ ᱦᱮᱸ ᱦᱮᱸ᱾
ᱜᱚᱦᱚᱲ ᱨᱟᱠᱟᱵ ᱦᱩᱭᱩᱜ-ᱟ ᱛᱤ ᱛᱮ᱾
ᱦᱮᱸ ᱦᱮᱸ ᱵᱟᱵᱮᱨ ᱛᱮ᱾
ᱦᱩᱸ ᱡᱮ ᱪᱮᱛᱟᱱ ᱨᱮ ᱦᱟᱱᱮ ᱠᱚᱯᱤᱠᱚᱞ ᱜᱟᱨᱰᱨᱤ-ᱯᱷᱟᱨᱰᱤ ᱠᱚᱫᱚ ᱵᱟᱹᱱᱩᱜ-ᱟ ᱟᱫᱚ ᱤᱱᱠᱟᱹ ᱛᱤ ᱛᱮᱜᱮ ᱚᱨ ᱨᱟᱠᱟᱵ ᱦᱩᱭᱩᱜ-ᱟ᱾
ᱟᱪᱪᱷᱟ ᱦᱮᱸ᱾
ᱟᱨ ᱚᱱᱟ ᱫᱟᱜ ᱠᱚ ᱟᱛᱮᱫ ᱫᱟᱬᱟᱱ ᱫᱤᱯᱤᱞ ᱨᱟᱠᱟᱵ᱾ ᱠᱟᱹᱴᱤᱡ ᱠᱚᱥᱴᱚ ᱜᱮᱭᱟ᱾ ᱟᱨᱚ ᱠᱟᱨᱮᱱ ᱯᱷᱟᱨᱮᱱ ᱦᱚᱸ ᱵᱟᱹᱱᱩᱜ-ᱟ ᱧᱩᱛ, ᱪᱤᱠᱟᱹᱨᱮ ᱫᱟᱜ ᱟᱹᱜᱩ ᱵᱤᱱ ᱪᱟᱞᱟᱜ-ᱟ ᱥᱮ ᱪᱤᱠᱟᱹᱭᱟᱵᱤᱱ?
ᱦᱩᱸ ᱦᱩᱸ, ᱦᱩᱸ᱾
ᱵᱤᱨ ᱵᱤᱨ ᱛᱮ ᱟᱲᱜᱚᱱ ᱦᱳᱭᱳᱜ-ᱟ᱾
ᱟᱪᱪᱷᱟ ᱦᱮᱸ᱾
ᱟᱫᱚ ᱚᱸᱰᱮᱜᱮ ᱚᱱᱟ ᱢᱤᱫᱴᱟᱝ ᱠᱩᱧ ᱨᱮᱜᱮ ᱜᱚᱴᱟ ᱥᱮᱫ ᱨᱮᱱ ᱦᱚᱲ ᱞᱮ ᱦᱤᱡᱩᱜ-ᱟ, ᱚᱸᱰᱮ ᱜᱮᱞᱮ ᱫᱟᱜ ᱞᱮ ᱞᱩᱭᱟ᱾
ᱦᱩᱸ ᱦᱩᱸ ᱟᱫᱚ ᱫᱟᱜ ᱫᱚ ᱦᱮᱸ ᱫᱟᱜ ᱞᱳᱨ ᱜᱷᱟᱴ ᱨᱮ ᱞᱟᱹᱭᱟᱠᱚ ᱠᱩᱲᱤ ᱦᱚᱯᱚᱱ ᱟᱹᱰᱤ ᱡᱳᱨ ᱠᱚ ᱪᱚᱨᱪᱟᱭᱟ ᱦᱮᱸᱥᱮ ᱦᱟᱹᱱᱤ ᱦᱟᱹᱱᱤᱭᱟᱜ ᱜᱚᱞᱯᱚᱭ, ᱞᱟᱹᱭᱟ ᱦᱟᱹᱱᱤ ᱦᱟᱹᱱᱤᱭᱟᱜ ᱜᱚᱞᱯᱚᱭ ᱞᱟᱹᱭᱟ᱾ ᱦᱚᱸᱜ-ᱚᱭ ᱱᱚᱝᱠᱟ ᱪᱚᱨᱪᱟ ᱡᱟᱦᱟᱸ ᱞᱟᱹᱭᱟ ᱫᱟᱜ ᱫᱚ ᱧᱩᱭᱢᱮ ᱪᱚᱨᱪᱟ ᱫᱚ ᱟᱞᱚᱢ ᱪᱚᱨᱪᱟᱭᱟ᱾ ᱠᱟᱛᱷᱟ ᱨᱮᱠᱚ ᱞᱟᱹᱭ ᱠᱟᱫᱟ ᱟᱫᱚ ᱱᱚᱣᱟ ᱜᱮᱞᱤᱧ ᱞᱟᱹᱭᱟ ᱪᱚᱨᱪᱟ ᱠᱟᱛᱮ ᱛᱮᱫ ᱫᱚ ᱦᱚᱲᱟᱜ ᱛᱚ ᱠᱷᱚᱛᱤ ᱦᱩᱭᱩᱜ-ᱟ ᱦᱟᱹᱱᱤᱭᱟᱜ ᱮᱢ ᱪᱚᱨᱪᱟ ᱱᱩᱭᱟᱢ ᱪᱚᱨᱪᱟᱭᱟ ᱦᱟᱹᱱᱤ ᱦᱚᱲ ᱠᱚ ᱡᱩᱫᱤ ᱠᱚ ᱟᱸᱡᱚᱢᱟ ᱢᱟᱱᱮ ᱚᱲᱟᱜ ᱨᱮ ᱛᱟᱯᱟᱝ ᱠᱷᱟᱹᱯᱟᱹᱨᱤ ᱚᱥᱟᱱᱛᱤ ᱟᱹᱰᱤ ᱡᱳᱨ ᱜᱮ ᱦᱩᱭᱩᱜ-ᱟ ᱟᱨᱠᱤ ᱟᱫᱚ ᱫᱟᱜ ᱫᱚᱵᱚᱱ ᱧᱩᱭᱟ ᱠᱤᱱᱛᱩ ᱪᱚᱨᱪᱟ ᱫᱚ ᱵᱟᱵᱚᱱ ᱪᱚᱨᱪᱟᱭ ᱢᱟ᱾ ᱦᱚᱲᱟᱜ ᱤᱭᱟᱹ ᱨᱮᱫᱚ ᱠᱟᱹᱢᱤ ᱨᱮᱫᱚ ᱵᱟᱵᱚᱱ ᱛᱟᱦᱮᱱ ᱢᱟ᱾ ᱦᱚᱜ-ᱚᱭ ᱱᱚᱣᱟ ᱜᱮ ᱱᱚᱣᱟ ᱠᱚᱫᱚ ᱢᱟᱱᱮ ᱪᱤᱱᱛᱟᱹ ᱵᱷᱟᱵᱽᱱᱟ ᱦᱮᱸ ᱦᱮᱸ ᱦᱮᱸ᱾ ᱮᱠᱫᱚᱢ ᱦᱩᱸ᱾ ᱦᱚᱸᱜ-ᱚᱭ ᱱᱚᱣᱟ ᱠᱚᱜᱮ ᱢᱟᱱᱮ ᱞᱟᱹᱭ ᱨᱮᱱᱟᱜ ᱵᱮᱯᱟᱨ ᱫᱚ ᱟᱨᱠᱤ᱾
ᱦᱳᱭ᱾